ᱦᱮᱸ ᱜᱚᱝᱠᱮ ᱡᱚᱦᱟᱨ ᱜᱮ
ᱦᱳᱭ ᱡᱚᱦᱟᱨ ᱜᱮ ᱛᱚ
ᱦᱳᱭ ᱟᱵᱤᱱᱟᱜ ᱨᱚᱲ ᱟᱹᱰᱤ ᱢᱚᱴᱟᱢᱩᱴᱤ ᱢᱚᱡᱽ ᱜᱮ ᱟᱸᱡᱚᱢᱚᱜ ᱠᱟᱱᱟ ᱛᱚ ᱟᱹᱞᱤᱧᱟᱜ ᱜᱮ ᱦᱟᱸᱜ ᱪᱮᱫ ᱞᱮᱠᱟ ᱵᱤᱱ ᱟᱸᱡᱚᱢᱮᱫ ᱠᱟᱱᱟ
ᱦᱮᱸ ᱟᱸᱡᱚᱢᱚᱜ ᱠᱟᱱ ᱜᱮᱭᱟ ᱱᱤᱭᱟᱹ ᱜᱷᱟᱹᱲᱤᱡ ᱛᱮᱫᱚ ᱱᱟᱯᱟᱭ ᱜᱮ
ᱴᱷᱤᱠ ᱴᱷᱤᱠ ᱱᱚᱝᱠᱟ ᱱᱟᱯᱟᱭ ᱜᱮ ᱡᱷᱚᱛᱚ ᱡᱚᱢᱚᱱ ᱞᱟᱝ ᱟᱡᱚᱢ ᱛᱚ ᱱᱚᱣᱟ ᱜᱮᱞᱟᱝ ᱱᱮᱦᱚᱨ ᱡᱚᱦᱟᱨᱟ ᱥᱮ ᱞᱟᱝ ᱟᱥᱚᱜᱼᱟ ᱛᱚ ᱟᱵᱮᱱ ᱱᱟᱯᱟᱭ ᱵᱟᱲᱟ ᱜᱮᱭᱟ ᱵᱤᱱ ᱛᱚ
ᱦᱮᱸ ᱦᱮᱸ ᱱᱟᱯᱟᱭ ᱵᱟᱲᱟ ᱜᱮ ᱟᱢᱜᱮ ᱚᱠᱟᱞᱮᱠᱟ
ᱦᱳᱭ ᱤᱧᱦᱚᱸ ᱢᱚᱴᱟᱢᱩᱴᱤ ᱱᱟᱯᱟᱭ ᱵᱟᱲᱟᱜᱮ ᱢᱤᱱᱟᱹᱧᱟ ᱛᱮᱦᱤᱧ ᱫᱷᱟᱹᱨᱤᱡ ᱛᱮᱫᱚ ᱟᱨ ᱡᱚᱛᱚ ᱦᱚᱲᱞᱮ ᱱᱟᱯᱟᱭ ᱵᱟᱲᱟ ᱜᱮᱭᱟ ᱟᱨ ᱱᱚᱝᱠᱟᱜᱮ ᱡᱚᱛᱚ ᱡᱮᱢᱚᱱ ᱥᱩᱠ ᱟᱨ ᱥᱟᱱᱛᱤ ᱥᱮ ᱱᱟᱯᱟᱭ ᱛᱮᱜᱮ ᱵᱚᱱ ᱛᱟᱦᱮᱱᱟ ᱡᱚᱛᱚ ᱦᱚᱲ
ᱱᱟᱭ ᱵᱟᱲᱟᱜᱮ ᱦᱮᱸ ᱠᱟᱛᱷᱟ ᱫᱚ ᱠᱟᱱ ᱜᱮᱭᱟ ᱦᱮᱸ ᱥᱮ
ᱦᱳᱭ ᱱᱟᱯᱟᱭ ᱵᱚᱱ ᱛᱟᱦᱮᱱᱟ ᱛᱚᱵᱮ ᱥᱮᱱ ᱡᱚᱛᱚ ᱵᱚᱱ ᱪᱮᱠᱟ ᱫᱟᱲᱮᱭᱟᱜᱼᱟ
ᱦᱳᱭ ᱦᱳᱭ ᱡᱟᱦᱟᱱᱟᱜ ᱜᱮ ᱟᱵᱚᱣᱟᱜ ᱦᱚᱲᱢᱚ ᱡᱤᱣᱤ ᱱᱟᱯᱟᱭ ᱵᱟᱝ ᱛᱟᱦᱮᱸ ᱞᱮᱱᱠᱷᱟᱡ ᱛᱚ ᱵᱟᱝ ᱜᱟᱱᱚᱜᱼᱟ᱾
ᱦᱮᱸ ᱵᱟᱝ ᱜᱟᱱᱚᱜᱼᱟ ᱱᱚᱣᱟ ᱫᱚ ᱱᱟᱯᱟᱭ ᱛᱟᱦᱮᱱ ᱜᱮ ᱡᱟᱹᱨᱩᱲᱟ
ᱦᱩᱸ
ᱛᱚᱵᱮ ᱪᱮᱫ ᱵᱮᱱ ᱪᱮᱠᱟᱭ ᱠᱟᱱᱟ ᱱᱤᱛᱚᱜ ᱫᱚ?
ᱪᱮᱠᱟ ᱫᱚ ᱪᱮᱫ ᱦᱚᱸ ᱵᱟᱝ ᱱᱚᱛᱮ ᱫᱟᱜ ᱮ ᱡᱟᱹᱲᱤᱭᱮᱫ ᱛᱟᱦᱮᱸᱜ ᱮ ᱟᱫᱚ ᱚᱱᱟ ᱞᱮᱠᱟ ᱨᱮᱜᱮ ᱟᱫᱚ ᱱᱤᱡᱮ ᱫᱩᱲᱩᱵ ᱫᱩᱲᱩᱵ ᱠᱚᱭᱚᱜ ᱦᱩᱭᱩ ᱠᱟᱱᱟ ᱫᱟᱜ ᱧᱩᱨᱩᱜ ᱠᱟᱱᱟ ᱚᱠᱟ ᱥᱮᱫ ᱦᱚᱸᱛᱚ ᱩᱰᱩᱝ ᱫᱚ ᱵᱟᱝ ᱜᱟᱱᱚᱜᱼᱟ ᱱᱟᱥᱮᱱᱟᱜ ᱚᱱᱛᱮ ᱫᱟᱬᱟ ᱞᱮᱠᱟ ᱦᱚᱛ ᱩᱰᱩᱝ ᱦᱩᱭ ᱠᱚᱜᱼᱟ ᱟᱫᱚ ᱚᱱᱟ ᱦᱚᱸ ᱵᱟᱝ ᱜᱟᱱᱚᱜᱼᱟ ᱱᱤᱛᱚᱜ ᱫᱟᱜ ᱡᱚᱨᱚᱜ ᱠᱟᱱ ᱠᱷᱟᱹᱛᱤᱨ ᱛᱮ
ᱯᱟᱥᱮᱡ ᱱᱤᱛᱚᱜ ᱫᱟᱜ ᱯᱮᱥᱟ ᱫᱚ ᱟᱹᱰᱤ ᱜᱟᱱ ᱜᱮ ᱫᱟᱜ ᱫᱟᱜ ᱠᱟᱱᱟ ᱦᱮᱸ ᱥᱮ
ᱦᱮᱸ ᱱᱟᱥᱮᱱᱟᱜ ᱮ ᱫᱟᱜ ᱠᱮᱫ ᱜᱮ ᱟᱫᱚ ᱱᱤᱛᱚᱜ ᱫᱚ ᱩᱱᱟᱹᱜ ᱠᱚᱢ ᱟᱠᱟᱱᱟ ᱱᱟ ᱥᱮ ᱩᱱᱟᱹᱜ ᱫᱚ ᱵᱟᱝ
ᱦᱳᱭ ᱦᱩᱸ ᱟᱞᱮ ᱥᱮᱫ ᱦᱚᱸ ᱚᱱᱮ ᱠᱚ ᱢᱮᱱᱟᱹ ᱵᱩᱡᱷᱟᱹᱜ ᱠᱟᱱᱟ ᱱᱤᱛᱚᱜ ᱫᱚ ᱯᱟᱥᱮᱡ ᱫᱟᱜᱟᱭ ᱟᱨ ᱫᱟᱜ ᱞᱮᱠᱷᱟᱜ ᱫᱚ ᱱᱟᱯᱟᱭ ᱱᱟᱯᱟᱭ ᱜᱮ ᱦᱩᱭᱩᱜᱼᱟ ᱪᱮᱫᱟᱜ ᱥᱮ ᱟ ᱡᱮ ᱡᱮᱦᱮᱛᱩ ᱥᱤᱡᱤᱱ ᱦᱚᱸ ᱥᱤᱡ ᱡᱮᱱ ᱠᱟᱱᱟ ᱛᱟᱵᱚᱱᱟ ᱥᱮ ᱟᱨ ᱫᱟᱜ ᱢᱟ ᱡᱟᱹᱨᱩᱲ ᱵᱚᱱ ᱠᱟᱱ ᱜᱮᱭᱟ ᱛᱚ ᱛᱚᱵᱮ ᱫᱤᱱ ᱥᱮᱫ ᱮ ᱫᱟᱜ ᱵᱟᱲᱟ ᱞᱮᱫᱟ ᱟᱹᱰᱤ ᱡᱷᱚᱢᱚᱨ ᱜᱮ ᱫᱟᱜ ᱵᱟᱲᱟ ᱞᱮᱫᱟ ᱛᱚ ᱦᱟᱱᱛᱮ ᱱᱟᱛᱮ ᱚᱠᱟᱥᱮᱫ ᱚᱠᱟᱛᱮ ᱪᱟᱞᱟᱜ ᱨᱮᱭᱟᱜ ᱯᱚᱨᱤᱥᱛᱷᱤᱛᱤ ᱫᱚ ᱵᱟᱝ ᱛᱟᱦᱮᱸ ᱠᱟᱱᱟ
ᱦᱩᱸ
ᱟᱨ ᱡᱩᱫᱤ ᱦᱚᱸ ᱫᱟᱜ ᱜᱮ ᱠᱷᱟᱹᱛᱤᱨ ᱛᱮ ᱚᱱᱠᱟᱟᱜᱮ ᱢᱤᱫ ᱵᱟᱨ ᱠᱟᱹᱢᱤ ᱫᱚ ᱦᱟᱜ ᱛᱟᱦᱮᱸᱠ ᱠᱟᱱ ᱫᱚᱨᱠᱟᱨ ᱛᱟᱦᱮᱸ ᱠᱟᱱᱟ ᱟᱫᱚ ᱵᱟᱹᱞᱤᱧ ᱪᱟᱞᱟᱣ ᱫᱟᱲᱮ ᱠᱟᱜᱼᱟ
ᱦᱩᱸ
ᱟᱨ ᱚᱱᱟ ᱠᱷᱟᱹᱛᱤᱨ ᱛᱮ ᱟᱥᱠᱮᱛᱦᱚᱸ ᱵᱟᱹᱞᱤᱧ ᱵᱩᱡᱷᱟᱹᱣ ᱞᱮᱫᱟ ᱪᱮᱫᱟᱜ ᱥᱮ ᱫᱟᱜ ᱠᱮᱫᱟᱭ ᱛᱚ ᱚᱱᱟ ᱦᱚᱸ ᱵᱷᱟᱜᱤ ᱡᱮᱛᱩ ᱡᱟᱹᱨᱩᱲᱵᱚᱱ ᱠᱟᱱᱟ᱾
ᱟᱦ
ᱚᱱᱟ ᱠᱟᱛᱷᱟ ᱟᱨᱠᱤ ᱛᱚᱵᱮ ᱜᱚᱝᱠᱮ ᱠᱮᱭᱟᱞᱤᱧ ᱟᱵᱤ ᱟᱯᱮᱥᱮᱫ ᱦᱮᱸ ᱢᱮᱱᱠᱼᱟᱧ ᱨᱚᱦᱚᱭ ᱠᱚᱫᱚ ᱦᱟᱸᱜ ᱯᱮ ᱟᱨᱚᱢᱵᱚ ᱵᱟᱲᱟ ᱠᱮᱫᱟ
ᱦᱮᱸ ᱱᱟᱥᱮ ᱟᱨᱚᱢᱵᱚ ᱦᱩᱭ ᱠᱟᱱ ᱜᱮᱭᱟ ᱱᱟᱥᱮ ᱛᱷᱚᱲᱟ ᱜᱟᱱ ᱫᱚ ᱦᱮᱸᱥᱮ ᱟᱫᱚ ᱤᱱᱠᱟᱹ ᱞᱮᱠᱟ ᱨᱮᱜᱮ ᱡᱟᱹᱥᱛᱤ ᱫᱚ ᱵᱟᱝ ᱨᱮᱦᱚᱸ ᱱᱟᱥᱮ ᱱᱟᱥᱮ ᱦᱳᱭ ᱥᱮ
ᱟᱪᱪᱷᱟ ᱦᱳᱭ ᱟᱨᱟᱢᱵᱚ ᱠᱟᱛᱮᱫ ᱡᱮᱞᱮᱠᱟ ᱵᱚᱱ ᱢᱮᱱ ᱠᱮᱭᱟ ᱥᱤᱡᱮᱱ ᱦᱚᱸ ᱱᱚᱜᱼᱚᱭ ᱯᱟᱨᱚᱢ ᱪᱟᱞᱟᱜ ᱠᱟᱱ ᱛᱟᱵᱚᱱᱟ ᱛᱚ ᱚᱱᱮᱠᱮ ᱢᱮᱱᱟ ᱟᱫᱷᱟ ᱟᱫᱮ ᱠᱷᱚᱡ ᱡᱟᱹᱥᱛᱤ ᱥᱚᱢᱚᱭ ᱢᱟ ᱯᱟᱨᱚᱢᱮᱱ ᱜᱮᱭᱟ ᱦᱟᱸᱜ ᱟᱨ ᱠᱚᱭᱮᱠᱴᱟ ᱫᱤᱱᱨᱮ ᱡᱩᱫᱤ ᱵᱟᱵᱚᱱ ᱪᱮ ᱪᱤᱠᱟᱹ ᱫᱟᱲᱮ ᱠᱷᱟᱱ ᱚᱱᱮ ᱠᱚ ᱢᱮᱱᱟ ᱥᱟᱨᱟ ᱵᱚᱪᱷᱚᱨ ᱜᱮ ᱵᱮᱠᱟᱨ ᱜᱮ ᱪᱟᱞᱟᱜ ᱛᱟᱵᱚᱱᱟ ᱟᱨ ᱡᱮᱞᱮᱠᱟ ᱵᱮᱱ ᱢᱮᱱ ᱠᱮᱭᱟ ᱱᱤᱭᱟᱹ ᱥᱟᱨᱟ ᱵᱚᱪᱷᱚᱨ ᱨᱮᱭᱟᱜ ᱡᱚᱢ ᱦᱚᱜᱼᱚᱭ ᱱᱤᱭᱟᱹ ᱥᱤᱡᱤᱱ ᱨᱮᱜᱮ ᱦᱟᱸᱜ ᱵᱚᱱ ᱟᱨᱡᱟᱣ ᱡᱚᱝ ᱠᱟᱱᱟ ᱛᱚ ᱱᱤᱭᱟᱹ ᱥᱤᱡᱤᱱ ᱨᱮ ᱡᱩᱫᱤ ᱡᱩᱫᱤ ᱵᱟᱵᱚᱱ ᱟᱨᱡᱟᱣ ᱡᱚᱝᱟ ᱛᱚᱵᱮ ᱟᱵᱚᱣᱟᱜ ᱫᱚ ᱡᱚᱢ ᱧᱩ ᱦᱟᱸᱜ ᱚᱠᱟ ᱠᱷᱚᱡ ᱵᱚᱱ ᱧᱟᱢᱟ ᱛᱚ ᱠᱷᱟᱹᱴᱟᱹᱱᱤ ᱠᱚ ᱡᱟᱹᱥᱛᱤᱜ ᱛᱟᱵᱚᱱᱟ ᱛᱚ ᱟᱨᱡᱟᱣ ᱡᱚᱝ ᱞᱟᱹᱜᱤᱫ ᱛᱮ ᱢᱤᱫ ᱵᱟᱨ ᱛᱚ ᱡᱟᱹᱥᱛᱤ ᱜᱮ ᱪᱤᱠᱟᱭ ᱡᱟᱹᱨᱩᱲ ᱵᱚᱱᱟ ᱚᱠᱟ ᱥᱚᱢᱚᱭᱫᱚ ᱯᱟᱥᱮᱡ ᱪᱮᱠᱟ ᱠᱟᱛᱮ ᱛᱮᱦᱚᱸ ᱵᱟᱝ ᱧᱟᱢ ᱜᱚᱫᱚᱜ ᱜᱮᱭᱟ ᱛᱚ ᱠᱩᱨᱩᱢᱩᱴᱩᱭᱟᱵᱚᱱ ᱛᱚ ᱟᱞᱮ ᱦᱚᱸ ᱮᱦᱚᱵ ᱵᱟᱲᱟ ᱠᱮᱫᱟᱞᱮ ᱨᱚᱦᱚᱭ ᱫᱚ ᱟᱨ ᱟᱫᱷᱟ ᱟᱫᱷᱮ ᱫᱚᱞᱮ ᱨᱚᱦᱚᱭ ᱠᱮᱫᱟ ᱟᱨ ᱡᱮᱞᱮᱠᱟ ᱵᱮᱱ ᱢᱮᱱ ᱠᱮᱭᱟ ᱞᱟᱦᱟ ᱛᱮᱢᱟᱭ ᱫᱟᱜ ᱵᱟᱲᱟ ᱞᱮᱫᱟ ᱴᱷᱤᱠ ᱜᱮ ᱛᱚ ᱚᱱᱟ ᱫᱟᱜ ᱛᱮᱜᱮ ᱨᱚᱦᱚᱭ ᱵᱟᱲᱟ ᱠᱮᱫᱟ ᱛᱚ ᱚᱱᱟ ᱫᱟᱜ ᱵᱟᱲᱟ ᱠᱟᱛᱮᱫ ᱛᱟᱭᱱᱚᱢ ᱛᱮ ᱠᱤᱪᱷᱩ ᱫᱤᱱ ᱞᱟᱦᱟ ᱠᱷᱚᱡ ᱜᱮ ᱦᱟᱸᱜ ᱢᱟᱱᱮ ᱥᱤᱛᱩᱝ ᱫᱚ ᱵᱷᱤᱲᱟᱹᱣ ᱟᱠᱟᱱᱟ ᱛᱚ ᱥᱤᱛᱩᱝ ᱵᱟᱲᱟ ᱠᱮᱫ ᱠᱷᱟᱡ ᱚᱱᱟ ᱫᱚ ᱠᱷᱮᱛ ᱠᱚᱨᱮᱱᱟᱜ ᱫᱟᱜ ᱚᱠᱟᱴᱟᱜ ᱡᱚᱢᱟ ᱛᱟᱦᱮᱸ ᱵᱟᱲᱟᱣᱟᱱ ᱛᱟᱦᱮᱱᱟ ᱚᱱᱟᱠᱚ ᱟᱸᱡᱮᱫ ᱪᱟᱵᱟ ᱵᱟᱲᱟᱭᱮᱱᱟ ᱛᱚ ᱱᱤᱛᱚᱜ ᱫᱚᱛᱚ ᱵᱮᱠᱟᱨ ᱜᱮ ᱢᱮᱱᱟᱜ ᱦᱟᱛᱟᱲ ᱞᱮᱭᱟ ᱟᱫᱚ ᱦᱚᱞᱟᱱᱚᱭ ᱫᱟᱜ ᱠᱮᱫᱟ ᱦᱚᱞᱟᱱᱚᱜ ᱫᱟᱜ ᱠᱟᱛᱮᱫ ᱛᱷᱚᱲᱟ ᱜᱟᱱ ᱠᱟᱹᱢᱤ ᱦᱩᱭ ᱵᱟᱲᱟᱭᱮᱱᱟ ᱛᱚ ᱛᱮᱦᱧ ᱦᱚᱸ ᱛᱷᱚᱲᱟ ᱥᱮ ᱛᱤᱠᱤᱱ ᱥᱮᱫ ᱫᱟᱜ ᱞᱮᱫᱟ
ᱩᱩ
ᱛᱚ ᱚᱱᱟ ᱠᱷᱟᱹᱛᱤᱨ ᱛᱮ ᱱᱟᱯᱟᱭ ᱜᱮ ᱵᱩᱡᱷᱟᱹᱣ ᱵᱟᱲᱟᱭᱮᱱᱟ ᱥᱮ ᱛᱷᱚᱲᱟ ᱛᱷᱩᱲᱤ ᱞᱮ ᱨᱚᱦᱚᱭ ᱵᱟᱲᱟ ᱠᱮᱫᱟ
ᱦᱦ ᱟᱪᱪᱷᱟ ᱦᱮᱸ ᱠᱟᱛᱷᱟ ᱫᱚ ᱠᱟᱱ ᱜᱮᱭᱟ
ᱢᱮᱱ ᱠᱟᱱᱟᱞᱤᱧ ᱦᱮᱸ ᱛᱚᱵᱮ ᱩᱛᱩ ᱡᱤᱱᱤᱥ ᱠᱚᱫᱚ ᱦᱟᱸᱜ ᱜᱚᱝᱠᱮ ᱪᱮᱫ ᱠᱚᱯᱮ ᱪᱟᱥ ᱵᱟᱲᱟᱭ ᱜᱮᱭᱟ ᱟᱯᱮ ᱫᱚ
ᱚᱱᱠᱟ ᱪᱟᱥ ᱛᱮᱱᱟᱜ ᱫᱚ ᱫᱚᱢᱮ ᱠᱤᱪᱷᱩ ᱫᱚ ᱵᱟᱝᱟ ᱢᱚᱴᱟᱢᱩᱴᱤ ᱡᱟᱦᱟᱸ ᱵᱚᱱ ᱧᱮᱞ ᱮᱫᱟᱵᱚᱱ ᱦᱮᱸᱥᱮ ᱟᱫᱚ ᱚᱱᱮ ᱠᱩᱸᱫᱽᱨᱤ ᱠᱩ ᱦᱮᱱᱟᱜ ᱟᱠᱟᱫᱟ ᱟᱪᱪᱷᱟ ᱛᱟᱨᱯᱚᱨᱮ ᱵᱤᱨᱤᱲ ᱡᱤᱸᱜᱟ ᱥᱮ ᱰᱷᱮᱸ ᱰᱷᱮᱸᱲᱚᱥ ᱵᱚᱱ ᱞᱟᱹᱭ ᱫᱟᱵᱚᱱ ᱵᱮᱸᱜᱟᱲ ᱠᱚ ᱢᱤᱫ ᱵᱟᱨ
ᱦᱳᱭ
ᱦᱮᱸ ᱛᱟᱯᱚᱨᱮ ᱡᱷᱤᱸᱜᱟᱹ ᱠᱚ ᱠᱟᱞᱞᱟ ᱠᱚ
ᱦᱳᱭ ᱦᱳᱭ
ᱚᱱᱠᱟ
ᱛᱚᱵᱮ ᱛᱚᱵᱮ ᱜᱚᱢᱠᱮ ᱮᱠᱮᱱ ᱡᱚᱢ ᱥᱩᱢᱩᱝ ᱜᱮᱯᱮ ᱪᱟᱥᱟ ᱥᱮ ᱟᱹᱠᱷᱨᱤᱧ ᱥᱩᱢᱩᱝ ᱦᱚᱸ ᱯᱮ ᱪᱟᱥ ᱜᱮᱭᱟ
ᱵᱟᱲᱜᱮ ᱡᱷᱟᱲᱠᱮ ᱠᱟᱛᱮᱜ ᱛᱚ ᱟᱫᱚ ᱚᱱᱟᱛᱮ ᱡᱚᱢ ᱥᱩᱢᱩᱝ ᱜᱮ ᱦᱮᱸᱥᱮ
ᱟᱪᱷᱟ ᱦᱩᱸ ᱦᱳᱭ ᱡᱚᱢ ᱥᱩᱢᱩᱝ ᱡᱩᱫᱤ ᱵᱚᱱ ᱪᱟᱥ ᱫᱟᱲᱮᱭᱟᱜ ᱠᱷᱟᱱ ᱡᱚᱛᱷᱮᱥᱴᱚ ᱢᱚᱡᱽ ᱦᱩᱭᱩᱜᱼᱟ ᱡᱮᱞᱮᱠᱟ ᱵᱮᱱ ᱢᱮᱱ ᱠᱮᱭᱟ ᱵᱟᱡᱟᱨ ᱠᱚᱨᱮᱱᱟᱜ ᱚᱠᱟᱴ ᱮᱴᱟᱜ ᱦᱟᱜ ᱩᱛᱩ ᱡᱤᱱᱤᱥ ᱠᱚᱵᱚᱱ ᱠᱤᱨᱤᱧ ᱟᱹᱜᱩᱭᱮᱫ ᱠᱟᱱᱟ ᱛᱮ ᱡᱟ ᱡᱟᱵᱚᱛᱤ ᱮᱢᱟᱱ ᱛᱮᱭᱟᱜ ᱠᱚᱦᱚᱸ ᱛᱚ ᱵᱟᱡᱟᱨ ᱨᱮᱭᱟᱜ ᱵᱚᱥᱛᱩ ᱫᱚ ᱵᱩᱡᱷᱟᱹᱣ ᱵᱮᱱ ᱱᱮᱛᱟᱨ ᱫᱚ ᱯᱤᱭᱳᱨ ᱫᱚ ᱵᱟᱵᱚᱱ ᱧᱟᱢ ᱮᱫᱟ ᱛᱚ ᱯᱤᱭᱳᱨ ᱵᱚᱥᱛᱩ ᱟᱹᱰᱤ ᱥᱚᱱᱫᱮ ᱜᱮ ᱦᱚ ᱵᱚᱱ ᱧᱟᱢ ᱮᱫᱟ ᱟᱫᱚ ᱟᱹᱞᱤᱧ ᱫᱚ ᱱᱤᱭᱟᱹ ᱜᱮᱞᱤᱧ ᱢᱮᱱᱟ ᱡᱮ ᱦᱮᱸ ᱱᱤᱡᱮᱨᱟᱜ ᱦᱟᱥᱟ ᱡᱟᱭᱜᱟ ᱢᱮᱱᱟᱜ ᱛᱟᱵᱚᱱᱟ ᱛᱚ ᱪᱟᱥ ᱞᱮᱠᱷᱟᱡ ᱢᱟ ᱮᱱᱛᱮᱫ ᱢᱚᱡᱽ ᱛᱮ ᱡᱚᱛᱚᱱᱟᱛᱮᱛ ᱡᱩᱫᱤ ᱵᱚᱱ ᱪᱟᱥᱟ ᱦᱩᱭᱩᱜᱼᱟ ᱱᱤᱥᱪᱳᱚᱭ ᱛᱚ ᱛᱚ ᱱᱤᱡᱮᱨ ᱛᱮ ᱪᱟᱥ ᱠᱟᱛᱮ ᱡᱚᱠᱷᱚᱱ ᱵᱚᱱ ᱧᱟᱢᱮᱫ ᱠᱟᱱ ᱠᱷᱟᱡ ᱪᱮᱫᱟᱜ ᱵᱟᱝ ᱪᱟᱥ ᱟᱵᱚᱱ ᱚᱲᱟᱜ ᱨᱮ ᱡᱚᱢ ᱞᱟᱹᱜᱤᱫ ᱫᱚ ᱦᱮᱸ ᱥᱮ ᱵᱟᱝ ᱛᱚ ᱟᱞᱮ ᱦᱚᱸ ᱚᱱᱠᱟ ᱦᱳᱭ ᱦᱮᱸ ᱱᱤᱡᱮᱨᱛᱮ ᱪᱟᱥ ᱞᱮᱠᱷᱟᱱ ᱴᱷᱤᱠ ᱢᱮᱱᱮᱫ ᱠᱟᱱᱟᱞᱤᱧ ᱱᱤᱡᱮ ᱛᱮᱵᱚᱱ ᱪᱟᱥᱼᱟ ᱛᱚᱵᱮ ᱚᱱᱟ ᱫᱚ ᱮᱱᱛᱮᱫ ᱯᱚᱭᱥᱟ ᱠᱚ ᱵᱟᱧᱪᱟᱜ ᱠᱟᱱ ᱛᱟᱵᱚᱱᱟ ᱟᱨ ᱯᱤᱭᱚᱨ ᱵᱚᱥᱛᱩ ᱛᱚ ᱵᱚᱱ ᱧᱟᱢᱮᱫ ᱠᱟᱱᱟ ᱟᱨ ᱨᱚᱠᱟ ᱜᱚᱫ ᱠᱟᱛᱮᱫ ᱵᱚᱱ ᱩᱛᱩ ᱠᱟᱛᱮᱫ ᱵᱚᱱ ᱡᱚᱢ ᱫᱟᱲᱮᱭᱟᱜᱼᱟ ᱚᱱᱟ ᱛᱤᱱᱟᱹᱜ ᱵᱷᱟᱜᱮᱟᱜ ᱵᱷᱤᱴᱟᱢᱤᱱ ᱥᱮ ᱟᱭᱢᱟ ᱜᱮ ᱪᱮᱫ ᱠᱚᱪᱚᱝ ᱵᱚᱱ ᱧᱟᱢᱟ ᱜᱩᱱ ᱠᱚ ᱟᱞᱮ ᱦᱚᱸ ᱜᱚᱝᱠᱮ ᱚᱱᱠᱟᱜᱮ ᱛᱷᱚᱲᱟ ᱛᱷᱩᱲᱤ ᱞᱮ ᱨᱚᱦᱚᱭ ᱵᱟᱲᱟ ᱟᱠᱟᱫᱟ ᱵᱚᱨᱛᱚᱢᱟᱱ ᱥᱤᱡᱤᱱ ᱨᱮᱭᱟᱜ ᱚᱠᱟᱴᱟᱜ ᱟᱨ ᱡᱷᱟᱴᱟ ᱠᱚᱨᱮᱱᱟᱜ ᱡᱟᱹᱥᱛᱤ ᱵᱮᱱ ᱢᱮᱱ ᱠᱩᱸᱫᱽᱨᱤ ᱠᱚ ᱥᱮ ᱵᱮᱸᱜᱟᱲ ᱠᱚ ᱦᱮᱸ ᱵᱮᱸᱜᱟᱲ ᱦᱚᱸ ᱢᱮᱱᱟᱜ ᱜᱮᱭᱟᱹ ᱛᱟᱦᱮᱨ ᱠᱩ ᱥᱮ ᱡᱷᱤᱸᱜᱟᱹ ᱠᱩ ᱚᱱᱟ ᱠᱟᱛᱮᱫ ᱦᱟᱸᱜ ᱠᱩᱢᱰᱟᱹ ᱠᱚ ᱟᱨ ᱟᱹᱞᱤᱧ ᱦᱚᱸ ᱡᱮᱞᱮᱠᱟ ᱟᱵᱮᱱ ᱵᱮᱱ ᱢᱮᱱ ᱠᱮᱫᱟ ᱡᱮ ᱡᱚᱢ ᱥᱩᱢᱩᱝ ᱜᱮᱯᱮ ᱪᱟᱥ ᱪᱟ ᱥᱮ ᱟᱞᱮ ᱦᱚᱸ ᱚᱱᱠᱟ ᱜᱮ ᱡᱚᱢ ᱥᱩᱢᱩᱝ ᱜᱮ ᱦᱟᱜ ᱞᱮ ᱪᱟᱥ ᱵᱟᱲᱟᱭᱟ᱾ ᱛᱚ ᱟᱹᱠᱷᱨᱤᱧ ᱡᱮᱢᱚᱱ ᱛᱟᱦᱟ ᱟ ᱦᱚᱲᱞᱮ ᱠᱚᱢᱟᱣ ᱜᱮᱛᱮ ᱚᱱᱟ ᱠᱚᱫᱚ ᱚᱛᱮ ᱵᱟᱭ ᱩᱰᱩᱠ ᱜᱮᱭᱟ ᱦᱟᱸᱜ ᱛᱚ ᱚᱱᱮ ᱚᱱᱠᱟ ᱠᱟᱱᱟ
ᱦᱮᱸ ᱦᱮᱸ ᱤᱱᱠᱟᱹ ᱜᱮ ᱟᱫᱚ ᱵᱟᱝ ᱪᱮᱫ ᱮᱢ ᱪᱤᱠᱟᱹ ᱫᱟᱲᱮᱭᱟᱜᱼᱟ? ᱪᱤᱠᱟᱹ ᱛᱮᱱᱟᱜ ᱛᱚ ᱪᱮᱫ ᱦᱚᱸᱛᱚ ᱵᱟᱹᱱᱩᱜ ᱠᱟᱫᱟ ᱥᱮ? ᱟᱢ ᱦᱚᱛᱚᱜ ᱦᱚᱲᱳ ᱪᱤᱠᱟᱹ ᱞᱮᱠᱟᱨᱮᱢ ᱪᱤᱠᱟᱹ ᱭᱟᱢᱟ ᱟᱫᱚ ᱦᱩᱲᱩ ᱦᱚᱸ ᱱᱤᱛᱚᱜ ᱵᱟᱝ ᱜᱟᱱᱚᱜ ᱠᱟᱱᱟ ᱡᱟᱦᱟᱸ ᱩᱰᱩᱡ ᱛᱟᱞᱦᱮ ᱩᱛᱩ ᱠᱚᱦᱚᱸ ᱛᱚ ᱡᱚᱢ ᱞᱟᱜᱟᱜᱼᱟ ᱥᱮ ᱠᱷᱟᱹᱞᱤ ᱫᱟᱠᱟ ᱞᱮᱠᱷᱟᱱ ᱛᱚ ᱵᱟᱝ ᱩᱛᱩ
ᱦᱚᱜ ᱦᱚᱸ ᱩᱛᱩ ᱦᱚᱸ ᱞᱟᱜᱟᱜᱼᱟ, ᱱᱤᱛᱚᱜ ᱡᱮᱞᱮᱠᱟ ᱵᱮᱱ ᱢᱮᱱ ᱠᱮᱭᱟ᱾ ᱚᱵᱚᱥᱥᱳᱭ ᱪᱟᱣᱞᱮ ᱦᱩᱲᱩ ᱠᱚᱨᱮᱱᱟᱜ ᱞᱟᱹᱠᱛᱤ ᱫᱚ ᱡᱟᱹᱥᱛᱤ ᱜᱮᱭᱟ᱾ ᱚᱱᱮ ᱠᱚ ᱢᱮᱱᱟ ᱮᱠᱮᱱᱻ ᱩᱛᱩ ᱡᱚᱢ ᱠᱟᱛᱮᱫ ᱫᱚ ᱵᱟᱵᱚᱱ ᱛᱟᱦᱮᱸ ᱫᱟᱲᱮᱭᱟᱜᱼᱟ ᱢᱤᱫ ᱫᱤᱱ ᱥᱮ ᱵᱟᱨ ᱫᱤᱱ ᱜᱟᱱ ᱛᱚ ᱫᱟᱠᱟ ᱡᱚᱢ ᱠᱟᱛᱮᱫ ᱫᱚ ᱮᱱᱛᱮᱫ ᱢᱟᱱᱮ ᱩᱛᱩ ᱪᱷᱟᱲᱟ ᱦᱚᱸ ᱢᱤᱫ ᱫᱤᱱ ᱥᱮ ᱵᱟᱨ ᱫᱤᱱ ᱫᱚᱯᱮ ᱡᱚᱢᱚᱜ ᱜᱮᱭᱟ᱾ ᱛᱚᱵᱮ ᱦᱮᱸ, ᱟᱪᱪᱷᱟ ᱫᱤᱱᱟᱹᱢ ᱦᱤᱞᱳᱜᱡᱩᱫᱤ ᱩᱛᱩ ᱪᱷᱟᱲᱟᱜ ᱜᱮᱵᱚᱱ ᱡᱚᱢᱟ ᱚᱱᱟ ᱦᱚᱸᱚᱸᱚᱡᱽ ᱵᱟᱝ ᱵᱩᱡᱷᱟᱹᱜᱼᱟ ᱛᱚ ᱫᱟᱠᱟ ᱥᱟᱶ ᱟᱵᱚ ᱩᱛᱩ ᱦᱚᱸ ᱡᱟᱹᱨᱩᱲ ᱵᱚᱱᱟ ᱛᱚ ᱚᱱᱟ ᱠᱷᱟᱹᱛᱤᱨ ᱛᱮ ᱪᱮᱠᱟᱭ ᱡᱟᱨᱩᱲ ᱠᱟᱱᱟ
ᱦᱸ ᱟᱫᱚ ᱨᱩᱴᱤ ᱟᱨ ᱤᱱᱠᱟᱹ ᱞᱮᱠᱟᱛᱮ ᱚᱱᱟ ᱜᱩᱦᱩᱢ ᱨᱮᱱᱟᱜ ᱥᱟᱵᱠᱚᱢᱮ ᱨᱩᱴᱤ ᱠᱚᱵᱚᱱ ᱡᱚᱢ ᱠᱟᱜ ᱛᱟᱦᱮᱸᱜ ᱜᱮ ᱥᱮ ᱡᱚᱢ ᱜᱮ ᱚᱱᱟ ᱦᱚᱸ ᱱᱟᱯᱟᱭ ᱛᱟᱵᱚᱱᱟ ᱟᱵᱚ ᱞᱟᱹᱜᱤᱫ ᱛᱮᱫᱚ᱾
ᱦᱳᱭ ᱨᱩᱴᱤ ᱦᱮᱸ ᱨᱩᱴᱤ ᱦᱚᱸ ᱚᱠᱟᱴᱟᱜ ᱦᱚᱳᱭᱛᱳ ᱦᱮᱸ ᱡᱮᱞᱮᱠᱟ ᱱᱤᱛᱚᱜ ᱱᱚᱝᱠᱟ ᱦᱚᱸᱵᱚᱱ ᱪᱮᱠᱟ ᱫᱟᱲᱮᱭᱟᱜ ᱜᱮᱭᱟ ᱤᱭᱟᱹ ᱥᱟᱯᱳᱥ ᱦᱩᱲᱩ ᱢᱚᱡᱽ ᱛᱮ ᱵᱟᱝ ᱦᱩᱭ ᱞᱮᱱ ᱛᱟᱵᱚᱱᱟ ᱛᱚᱵᱮ ᱱᱚᱣᱟ ᱦᱩᱲᱩ ᱡᱟᱜᱟ ᱨᱮ ᱟᱵᱚ ᱚᱱᱟ ᱨᱩᱴᱤ ᱥᱮ ᱜᱩᱦᱩᱢ? ᱜᱩᱦᱩᱢ ᱦᱚᱸᱵᱚᱱ ᱪᱟᱥ ᱫᱟᱲᱮᱭᱟᱜ ᱜᱮᱭᱟ᱾ ᱦᱟᱱᱟᱴᱟᱜ ᱫᱤᱱ ᱩᱱ ᱥ ᱚᱱᱟ ᱫᱤᱱ ᱨᱮᱫᱚ ᱢᱟᱱᱮ ᱤᱭᱟᱹ ᱫᱟᱜ ᱢᱟ ᱵᱟᱭ ᱫᱚᱨᱠᱟᱨ ᱜᱮᱭᱟ᱾ ᱛᱚ ᱚᱱᱟᱫᱚ ᱛᱮ ᱨᱚᱦᱚᱲ ᱦᱟᱥᱟ ᱨᱮᱜᱮᱛᱚ ᱦᱩᱭᱩᱜᱼᱟ᱾ ᱟᱫᱚ ᱚᱸᱰᱮ ᱦᱚᱸᱵᱚᱱ ᱤᱭᱟᱹ ᱫᱟᱲᱮᱜ ᱜᱮᱭᱟ ᱛᱚᱵᱮ ᱡᱷᱩᱠ ᱞᱮᱱᱠᱷᱷᱟ ᱛᱚᱵᱮ ᱦᱮᱸ ᱜᱩᱦᱩᱢ ᱫᱚ ᱚᱱᱮ ᱠᱚ ᱢᱮᱱᱟ ᱜᱩᱦᱩᱢ ᱥᱮ ᱯᱟᱴᱟ ᱯᱤᱴᱷᱟᱹ ᱡᱚᱢ ᱠᱟᱛᱮ ᱡᱩᱫᱤ ᱵᱚᱱ ᱛᱟᱦᱮᱱᱟ ᱛᱚᱵᱮ ᱚᱸᱰᱮ ᱦᱚᱸ ᱟᱹᱰᱤ ᱜᱟᱱ ᱜᱮ ᱵᱷᱤᱴᱟᱢᱤᱱ ᱵᱚᱱ ᱧᱟᱢᱮᱜ ᱠᱟᱱᱟ ᱟᱨ ᱦᱚᱲᱢᱚ ᱦᱚᱸ ᱴᱷᱤᱠ ᱴᱷᱟᱠ ᱢᱟᱱᱮ ᱴᱷᱤᱠ ᱜᱮ ᱛᱟᱦᱮᱸᱱ ᱠᱟᱱᱟ᱾ ᱢᱟᱱᱮ ᱟᱹᱲᱤᱥᱤᱭᱟᱹ ᱵᱟᱭ ᱦᱩᱭᱩᱜᱼᱟ᱾ ᱱᱚᱝᱠᱟ ᱛᱚ ᱟᱹᱞᱤᱧ ᱛᱚᱞᱤᱝ ᱵᱟᱰᱟᱭᱟ ᱚᱱᱮ ᱚᱱᱠᱟ, ᱛᱚ ᱜᱩᱦᱩᱢ ᱦᱚᱸ ᱟᱹᱰᱤ ᱟᱵᱚ ᱞᱟᱹᱜᱤᱫ ᱟᱹᱰᱤ ᱜᱟᱱ ᱜᱮ ᱩᱯᱚᱠᱟᱨᱤ ᱜᱮᱭᱟ᱾ ᱛᱚ ᱚᱱᱟ ᱦᱚᱸᱵᱚᱱ ᱪᱮᱠᱟ ᱫᱟᱲᱮᱭᱟᱜᱼᱟ?
ᱦᱳᱭ ᱟᱫᱚ ᱵᱟᱝ ᱟᱫᱚ ᱚᱱᱠᱟᱛᱚ ᱟᱵᱚ ᱜᱩᱦᱩᱢ ᱨᱮ ᱨᱮᱱᱟᱜ ᱪᱟᱥ ᱠᱚᱦᱚᱸ ᱛᱚ ᱟᱹᱰᱤ ᱜᱮᱵᱚᱱ ᱠᱚᱢ ᱞᱮᱠᱟ ᱵᱚᱱ ᱠᱚᱢ ᱤᱫᱤᱠᱟᱫᱟ ᱢᱩᱪᱟᱹᱫ ᱞᱮᱠᱟ ᱛᱚ ᱢᱩᱪᱟᱫ ᱟᱠᱟᱫᱟ ᱦᱳᱭ ᱥᱮ
ᱜᱩᱦᱩᱢᱟ ᱜᱚᱢᱠᱮ ᱞᱟᱦᱟ ᱛᱮᱱᱠᱚ ᱦᱚᱲ ᱟᱹᱰᱤ ᱡᱟᱹᱥᱛᱤ ᱠᱚ ᱪᱟᱥᱮᱫ ᱠᱟᱱ ᱛᱟᱦᱮᱱᱟ, ᱜᱩᱦᱩᱢ ᱥᱟᱶ ᱥᱟᱶᱛᱮ ᱪᱮᱫ ᱛᱟᱦᱮᱸ ᱠᱟᱱᱟ ᱥᱩᱨᱜᱩᱡᱟ ᱠᱚ ᱛᱟᱦᱮᱸ ᱠᱟᱱᱟ ᱟᱨ ᱰᱤᱢᱥ ᱥᱤ ᱩᱱᱠᱩ ᱦᱚᱸᱚᱸ ᱛᱟᱦᱮᱸ ᱠᱟᱱᱟ ᱟᱨ ᱪᱮᱫᱛᱮ ᱵᱟ ᱦᱟᱜ ᱜᱚᱝᱠᱮ ᱵᱟᱹᱞᱤᱧ ᱵᱟᱰᱟᱭ ᱠᱟᱫᱟ ᱧᱩᱛᱩᱢ ᱫᱚ ᱢᱚᱡᱽ ᱛᱮᱫᱚ ᱥᱮ ᱵᱟᱹᱧ ᱫᱤᱥᱟᱹᱭᱫᱟ᱾ ᱛᱚᱵᱮ ᱚᱱᱟ ᱠᱚ ᱛᱟᱦᱮᱸ ᱠᱟᱱᱟ᱾ ᱛᱚᱵᱮ ᱚᱱᱟ ᱜᱩᱦᱩᱢ ᱥᱮ ᱜᱩᱦᱩᱢ ᱢᱟ ᱱᱮᱛᱟᱨ ᱡᱟᱭᱟ ᱡᱟᱭᱟ ᱛᱮᱠᱚ ᱪᱟᱥᱮᱫ ᱜᱮᱭᱟ ᱛᱚᱵᱮ ᱥᱩᱨᱜᱩᱡᱟ ᱟᱨ ᱰᱤᱢᱥᱤ ᱚᱠᱛ ᱯᱟᱴᱟ ᱦᱟᱸᱜ ᱚᱱᱟ ᱮᱠᱷᱟᱱ ᱱᱮᱛᱚᱜ ᱱᱮᱛᱟᱨ ᱵᱟᱝ ᱧᱮᱞ ᱧᱟᱢᱚᱜ ᱠᱟᱱᱟ ᱛᱚᱵᱮ ᱜᱩᱦᱩᱢ ᱦᱚᱸ ᱟᱹᱰᱤ ᱠᱚᱢᱟᱣ ᱟᱹᱰᱤ ᱥᱚᱱᱫᱮᱦᱮ ᱠᱚ ᱪᱟᱥᱥᱟᱹ
ᱦ
ᱵᱟᱝ ᱫᱚ ᱵᱟᱝ ᱦᱩᱭᱩᱜ, ᱚᱱᱟ ᱠᱷᱟᱹᱛᱤᱨ ᱛᱮ ᱵᱟᱠᱚ ᱪᱟᱥ ᱵᱟᱝ ᱫᱚᱵᱚᱱ ᱟᱹᱲᱤᱥᱚᱜ᱾ ᱛᱚ ᱵᱩᱡᱷᱟᱹᱣ ᱵᱟᱹᱞᱤᱧ ᱧᱟᱢ ᱠᱮᱫᱟ ᱛᱚᱵᱮ ᱪᱟᱥ ᱞᱮᱠᱷᱟᱡ ᱫᱚ ᱡᱚᱛᱷᱮᱥᱴᱚ ᱟᱛᱮ ᱞᱟᱵᱷ ᱫᱟᱭᱚᱠ ᱜᱮᱵᱚᱱ ᱛᱟᱦᱮᱱ ᱠᱟᱱᱟ ᱟᱹᱞᱤᱧᱟᱜ ᱦᱤᱥᱟᱹᱵᱽ ᱛᱮᱫᱚ
ᱦᱳᱭ ᱦᱳᱭ ᱦᱳᱭ
ᱛᱚᱵᱮ ᱜᱚᱝᱠᱮ ᱢᱮᱱᱮ ᱠᱟᱱᱟᱞᱤᱧ ᱟᱯᱮ ᱥᱮ ᱟᱹ? ᱯᱟᱨᱴ ᱠᱚᱯᱮ ᱪᱟᱥ ᱵᱟᱲᱟᱭ ᱜᱮᱭᱟ?
ᱯᱟᱴᱠᱚ ᱵᱟᱝ ᱩᱱᱟᱹᱜ ᱫᱚ ᱵᱟᱝ ᱱᱟᱥᱮ ᱱᱟᱥᱮ ᱜᱮ ᱱᱟᱥᱮ ᱵᱟᱝ ᱪᱟᱥ ᱦᱳᱦᱳᱜ ᱜᱮᱭᱟ ᱥᱚᱸᱜᱮ ᱫᱚ᱾
ᱦᱳᱭ ᱟᱞᱮ ᱥᱮᱫ ᱦᱚᱸ ᱦᱮᱸ ᱯᱟᱴ ᱟ ᱪᱟᱥ ᱵᱟᱲᱟᱭ ᱜᱮᱭᱟ ᱠᱚ, ᱟᱨ ᱯᱟᱴ ᱱᱟᱦᱟᱜ ᱢᱟᱱᱮ ᱵᱟᱨ ᱫᱷᱟᱨᱟ ᱢᱟᱱᱮ ᱵᱟᱨ ᱫᱷᱟᱨᱟ ᱦᱩᱭᱩᱜᱼᱟ᱾ ᱵᱟᱨ ᱫᱷᱟᱨᱟ ᱛᱮ ᱯᱟᱴ ᱦᱩᱭᱩᱜᱼᱟ ᱚᱠᱟᱴᱟᱜ ᱫᱚ ᱦᱟᱸᱜ ᱟᱲᱟᱜ ᱡᱚᱢᱠ ᱚᱠᱟᱴᱟᱜ ᱯᱟᱴ ᱟᱲᱟᱜ ᱡᱚᱢ ᱨᱮ ᱞᱟᱹᱜᱤᱫ ᱞᱮ ᱮᱨᱟ᱾ ᱟᱨ ᱚᱠᱟᱴᱟᱜ ᱯᱟᱴ ᱫᱚ ᱦᱟᱜ ᱡᱟᱹᱲᱤ ᱥᱮ ᱚᱱᱟ ᱥᱩᱛᱟᱹᱢ ᱵᱚᱱ ᱵᱮᱱᱟᱣᱟᱜ ᱠᱟᱱᱟ ᱵᱟᱵᱮᱨ ᱛᱚ ᱚᱱᱮ ᱚᱱᱟ ᱯᱟᱴ᱾ ᱟᱫᱚ ᱚᱠᱟᱴᱟᱜ ᱡᱟᱹᱲᱤ ᱥᱮ ᱵᱟᱵᱮᱨ ᱚᱱᱟ ᱯᱟᱴ ᱦᱚᱸ ᱦᱚᱸ ᱛᱮ ᱟᱲᱟᱜ ᱦᱤᱥᱜᱟᱹᱞ ᱞᱮᱠᱟᱛᱮ ᱡᱚᱢᱚᱜ ᱜᱮᱭᱟ ᱵᱟᱝ ᱫᱚ ᱵᱟᱝ᱾ ᱛᱚ ᱚᱱᱟ ᱚᱱᱟ ᱵᱟᱨ ᱫᱷᱟᱨᱟ ᱜᱮᱞᱮ ᱮᱨᱟᱼᱟ ᱛᱚ ᱟᱹᱞᱤᱧ ᱟ ᱠᱩᱞᱤ ᱠᱮᱜ ᱵᱮᱤᱱᱟᱞᱤᱧ ᱠᱩᱠᱞᱤ ᱠᱮᱜ ᱵᱮᱤᱱᱟᱞᱤᱧ, ᱡᱮ ᱟᱯᱮᱥᱮᱜ ᱯᱟᱴ ᱠᱚ ᱮᱨ ᱜᱮᱭᱟ ᱥᱮ ᱵᱟᱠᱩ ᱮᱨᱟ ᱛᱚᱵᱮ ᱪᱮᱫᱟᱜ ᱥᱮ, ᱟᱹᱞᱤᱧ ᱦᱚᱸ ᱟᱭᱢᱟ ᱡᱟᱭᱜᱟ ᱟᱨᱜᱤ ᱠᱚ ᱢᱮᱱ ᱵᱟᱲᱟᱣ ᱠᱟᱜ ᱞᱤᱧᱟᱹ ᱡᱮ ᱯᱟᱴ ᱫᱚ ᱚᱠᱟᱞᱮᱱᱟᱜ, ᱛᱚ ᱟᱭᱢᱟ ᱡᱟᱭᱜᱟ ᱨᱮᱜ ᱵᱚᱞᱮ ᱵᱟᱠ ᱠᱩ ᱮᱨᱟ ᱟᱫᱚ ᱚᱱᱟ ᱛᱮᱞᱤᱧ ᱠᱩᱞᱤ ᱞᱮᱟᱜᱟ ᱠᱮᱫ ᱵᱤᱱᱟ, ᱡᱮ ᱮᱨ ᱜᱮᱭᱟᱠᱚ ᱥᱮ ᱵᱟᱝ?
ᱟᱪᱪᱷᱟ ᱯᱟᱴ ᱞᱮᱠᱟᱱᱟᱜ ᱟᱨᱦᱚᱸ ᱠᱚ ᱞᱟᱹᱭ ᱫᱚ ᱚᱱᱮ ᱡᱟᱹᱲᱤ ᱥᱮ ᱪᱮᱫ ᱚᱱᱟᱦᱚᱸ ᱪᱮᱫ ᱞᱮᱠᱟᱱᱟᱜ ᱚᱯᱮᱥᱮ ᱦᱩᱭᱩᱜ ᱜᱮᱭᱟ ᱡᱟᱹᱲᱤ
ᱦᱳᱭ ᱜᱚᱝᱠᱮ ᱯᱟ ᱯᱟᱴᱷ ᱠᱷᱚᱱ ᱜᱮ ᱦᱟᱸᱜ ᱢᱟᱱᱮ ᱚᱱᱟ ᱡᱟᱹᱱᱤ ᱫᱚ ᱦᱳᱭᱳᱜ ᱠᱟᱱᱟ ᱚᱱᱮ ᱠᱚ ᱢᱮᱱᱟ ᱡᱮᱞᱮᱠᱟ ᱵᱮᱱ ᱢᱮᱱ ᱠᱮᱜᱼᱟ ᱢᱤᱫᱴᱮᱡ ᱪᱮᱜ ᱪᱚᱝ ᱡᱮᱞᱮᱧ ᱨᱮᱭᱟᱜ ᱪᱮᱫ ᱪᱚᱝ ᱫᱟᱨᱮᱣ ᱠᱟᱱᱟ᱾ ᱛᱚ ᱚᱱᱟ ᱦᱟᱨᱛᱟ ᱛᱮ ᱡᱩᱫᱤ ᱟᱵᱮᱱ ᱵᱮᱱ ᱪᱷᱟᱰᱟᱣ ᱞᱮᱠᱷᱟᱱ ᱛᱚ ᱚᱱᱟ ᱵᱷᱤᱛᱨᱤ ᱨᱮᱭᱟᱜ ᱪᱮᱫ ᱧᱟᱢᱚᱜᱼᱟ? ᱡᱟᱝ ᱧᱟᱢᱚᱜᱼᱟ, ᱚᱱᱟᱜᱮ ᱦᱳᱭᱱᱟ ᱡᱟᱹᱲᱤ᱾ ᱛᱚ ᱚᱱᱟᱫᱚ ᱚᱱᱮ ᱠᱚ ᱢᱮᱱᱟᱜᱼᱟ, ᱟ ᱪᱷᱚᱭ ᱥᱟᱛ, ᱟᱴ ᱯᱷᱩᱴ᱾ ᱜᱟᱱ ᱦᱟᱸᱜᱼᱟ ᱚᱱᱟᱫᱚ ᱟᱹᱥᱩᱞᱚᱜᱼᱟ ᱜᱮᱫ ᱵᱟᱲᱟ ᱠᱟᱛᱮᱫ ᱦᱚᱭᱛᱳ ᱫᱟᱜ ᱨᱮᱠᱚ ᱡᱟᱣᱟ ᱫᱚᱦᱚ ᱠᱟᱜᱼᱟ, ᱦᱟᱸᱜ ᱢᱤᱫ ᱪᱟᱸᱫᱳ ᱞᱮᱠᱟ ᱥᱮ ᱯᱮ ᱪᱟᱸᱫᱳ ᱞᱮᱠᱟ ᱦᱟᱸᱜ᱾
ᱦᱩᱸ
ᱚᱱᱟ ᱫᱚ ᱛᱤᱱᱟᱹᱜ ᱫᱤᱱᱟᱜ ᱟ ᱡᱟᱣᱟ ᱫᱚᱦᱚ ᱞᱮᱠᱷᱟᱡ ᱛᱮ ᱢᱟᱱᱮ ᱚ ᱤᱭᱟᱹᱜᱼᱟ ᱥᱮᱭᱟ ᱟ᱾ ᱩᱱᱟᱹᱜ ᱫᱤᱱ ᱫᱷᱟᱹᱨᱤᱜ ᱠᱚ ᱡᱟᱣᱟ ᱫᱚᱦᱚ ᱠᱟᱜᱼᱟ, ᱛᱟᱭᱚᱢ ᱛᱮᱠᱚ ᱠᱷᱟᱹᱨᱟᱹᱭᱟ ᱫᱟᱜ ᱨᱮᱜᱮ᱾ ᱛᱚ ᱥᱩᱛᱟᱹᱢ ᱩᱰᱩᱠᱚᱜ ᱱᱚᱛᱮ ᱦᱟᱱᱛᱮ ᱡᱟᱹᱱᱤ ᱩᱰᱩᱠᱚᱜᱼᱟ ᱱᱚᱝᱠᱟ᱾
ᱵᱟᱝ ᱚᱠᱟ ᱥᱚᱢᱚᱭ ᱠᱚ ᱞᱟᱹᱭ ᱛᱟᱦᱮᱸᱜ ᱟᱠᱚ ᱦᱮᱸᱥᱮ᱾ ᱡᱮᱢᱚᱱ ᱢᱟ ᱚᱱᱟ ᱪᱮᱫ ᱠᱚ ᱞᱟᱹᱭ ᱫᱟ ᱡᱟᱹᱲᱤ ᱫᱚ ᱤᱭᱟᱹ ᱨᱮᱠᱚ ᱞᱟᱜᱟᱣ ᱟᱠᱚ ᱦᱮᱸ ᱥᱮ᱾ ᱡᱟᱦᱟᱸ ᱵᱚᱱ ᱞᱟᱹᱭ ᱚᱱᱮ ᱤᱭᱟᱹ ᱨᱮ ᱡᱟᱦᱟᱸ ᱵᱚᱱ ᱢᱮᱛᱟᱜ ᱠᱟᱱ ᱫᱚ ᱚᱱᱮ ᱨᱮᱜᱽᱲᱟ ᱫᱷᱟᱨᱮ ᱫᱷᱟᱨᱮ ᱛᱮ ᱞᱟᱹᱭᱟᱠᱚ ᱚᱱᱟ ᱥᱚᱢᱚᱭ ᱮ ᱫᱟᱯ᱾ ᱡᱚᱠᱷᱚᱱ ᱦᱩᱭᱩᱜᱳᱼᱟ ᱩᱱ ᱚᱠᱛᱚ ᱚᱱᱟ ᱟᱹᱰᱤ ᱢᱚᱸᱡᱽ ᱫᱷᱟᱨᱟ ᱛᱮᱜᱮ ᱚ ᱚᱱᱟ ᱥᱟᱰᱮᱭᱟ ᱵᱟᱝᱢᱟ ᱨᱮᱜᱲᱟ ᱠᱚᱴᱟᱵ ᱥᱚᱢᱚᱭ ᱦᱮᱸᱥᱮ᱾ ᱚᱱᱠᱟᱧ ᱠᱟᱛᱷᱟᱧ ᱟᱸᱡᱚᱢ ᱠᱟᱫᱟ᱾
ᱡᱟᱸᱲᱤ ᱨᱮᱭᱟᱜ ᱵᱮᱵᱚᱦᱟᱨ ᱜᱚᱝᱠᱮ, ᱟᱭᱢᱟ ᱡᱟᱭᱜᱟ ᱨᱮ ᱢᱮᱱᱟᱜᱼᱟ ᱱᱤᱛᱚᱜ ᱦᱮᱸ ᱟᱭᱢᱟ ᱡᱟᱭᱜᱟ ᱨᱮ ᱵᱚᱱ ᱵᱮᱵᱚᱦᱟᱨᱟ ᱚᱱᱟ ᱵᱮᱲᱟ ᱦᱤᱥᱟᱹᱵ ᱛᱮᱦᱚᱸ ᱵᱚᱱ ᱵᱮᱵᱚᱦᱟᱨ ᱜᱮᱭᱟ, ᱢᱤᱜ ᱦᱤᱥᱟᱹᱵ ᱞᱮᱠᱟᱛᱮᱵᱮᱱ ᱢᱮᱱᱟ ᱥᱟᱦᱟᱱᱤ ᱦᱤᱥᱟᱹᱵᱽ ᱛᱮᱵᱚᱱ ᱵᱮᱵᱚᱦᱟᱨ ᱜᱮᱭᱟ ᱱᱤᱛᱚᱜ ᱦᱳᱭᱛᱚ ᱟᱵᱚ ᱡᱩᱫᱤ ᱤᱭᱟᱹ ᱢᱚᱡᱽ ᱟ ᱢᱚᱴᱟ ᱢᱚᱴᱟ ᱠᱟᱴ ᱵᱚᱱ ᱯᱟᱲᱟᱜ ᱠᱟᱫᱟ ᱦᱚᱭᱛᱚ ᱚᱱᱟ ᱠᱟᱴᱷ ᱫᱚ ᱟᱹᱰᱤ ᱩᱥᱟᱹᱨᱟ ᱛᱮᱫᱚ ᱵᱟᱝ ᱡᱩᱞᱩᱜᱼᱟ ᱵᱟᱝ ᱚᱱᱟ ᱠᱟᱴᱷ? ᱡᱩᱞ ᱦᱚᱪᱚᱭ ᱞᱟᱹᱜᱤᱫ ᱛᱮᱵᱚᱱ ᱵᱮᱵᱚᱦᱟᱨ ᱜᱮᱭᱟ ᱟᱨ ᱡᱟᱹᱲᱤᱸ ᱦᱚᱸ ᱚᱠᱟᱴᱟᱜ ᱵᱮᱱ ᱢᱮᱱ ᱠᱮᱭᱟ ᱚᱱᱮ ᱪᱟᱞ ᱦᱟᱸᱜ ᱵᱚᱱ ᱵᱮᱱᱟᱣ ᱠᱟᱱ ᱚᱲᱟᱜ ᱨᱮᱭᱟᱜ ᱛᱚ ᱚᱱᱟ ᱪᱟᱞ